ᱡᱚᱦᱟᱨ ᱜᱮ
ᱦᱮᱞᱳ
ᱦᱮᱸ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢ ᱠᱟᱱᱟ ᱟᱹᱞᱤᱧᱟᱜ ᱨᱚᱲ ᱯᱳᱥᱴᱟᱣ ᱥᱟᱺᱦᱤᱡ ᱟᱸᱡᱚᱢᱚᱜ ᱠᱟᱱᱟ
ᱦᱮᱸ ᱜᱚᱝᱠᱮ ᱢᱚᱸᱡᱽ ᱜᱮ ᱟᱸᱡᱚᱢᱚᱜ ᱠᱟᱱᱟ
ᱦᱩᱸ
ᱜᱚᱝᱠᱮ ᱛᱟᱦᱚᱞᱮ ᱦᱮᱸ ᱟᱹᱰᱤ ᱱᱟᱯᱟᱭ ᱵᱤᱱ ᱞᱟᱹᱭ ᱠᱮᱫᱟ ᱡᱮᱞᱮᱠᱟ ᱱᱚᱜᱼᱚᱭ ᱦᱮᱸ ᱢᱟᱱᱮ ᱟᱭᱳᱼᱵᱟᱵᱟ ᱠᱚᱜᱮ ᱩᱱᱠᱩ ᱦᱟᱸᱜ ᱯᱟᱣᱲᱤ ᱞᱟᱦᱟ ᱦᱩᱭᱩᱜ ᱛᱟᱠᱚᱣᱟ ᱥᱮ ᱵᱟᱝ ᱩᱱᱠᱩ ᱜᱤᱫᱽᱨᱟᱹ ᱠᱚᱣᱟ ᱴᱟᱭᱤᱢ ᱮᱢ ᱮᱢᱟ ᱠᱚ ᱦᱩᱭᱩᱜᱼᱟ
ᱦᱮᱸ
ᱥᱮ ᱪᱮᱫ
ᱦᱳᱭ ᱦᱳᱭ ᱵᱟᱠᱷᱟᱡ ᱜᱚᱝᱠᱮ ᱧᱮᱞᱚᱜ ᱠᱟᱱᱟ ᱮ ᱚᱱᱟ ᱛᱮᱦᱚᱸ ᱞᱟᱹᱭ ᱜᱟᱱᱚᱜᱼᱟ ᱠᱟᱹᱴᱤᱡ ᱢᱟᱱᱮ ᱮ ᱜᱤᱫᱽᱨᱟᱹ ᱟᱹᱰᱤ ᱪᱟᱬ ᱠᱚ ᱨᱩᱣᱟᱹᱜ ᱠᱟᱱᱟ ᱥᱮ ᱤᱭᱟᱹ ᱟᱹᱰᱤ ᱨᱚᱠᱚᱢ ᱢᱟᱱᱮ ᱚᱥᱩᱵᱤᱫᱷᱟ ᱧᱮᱞᱚᱜ ᱠᱟᱱᱟ ᱦᱮᱸ
ᱴᱷᱤᱠ ᱴᱷᱤᱠ
ᱵᱟᱠᱷᱟᱡ ᱢᱟᱱᱮ ᱧᱮᱞ ᱵᱮᱱ ᱥᱟᱨᱟᱫᱤᱱ ᱯᱷᱳᱱ ᱠᱚ ᱧᱮᱞ ᱫᱟ ᱫᱩᱲᱩᱵ ᱠᱚᱜ ᱠᱟᱱᱟ ᱠᱚ ᱠᱷᱮᱞ ᱠᱚ ᱵᱟᱝᱠᱚ ᱠᱷᱮᱞ ᱠᱟᱱᱟ ᱦᱮᱸ ᱛᱟᱦᱚᱞᱮ ᱜᱤᱫᱽᱨᱟᱹ ᱟᱜ ᱫᱚ ᱤᱢᱤᱭᱩᱱᱤᱴᱤ ᱡᱟᱦᱟᱸ ᱯᱟᱣᱟᱨ ᱵᱚᱱ ᱞᱟᱹᱭᱟ ᱦᱚᱲᱢᱚ ᱨᱮᱱᱟᱜ ᱦᱮᱸ ᱥᱮ ᱚᱱᱟ ᱫᱚ ᱚᱠᱟ ᱠᱷᱚᱡ ᱵᱟᱹᱲᱛᱤ ᱛᱟᱭᱟ ᱢᱤᱫᱴᱮᱱ ᱜᱤᱫᱽᱨᱟᱹ ᱵᱟᱭ ᱫᱟᱹᱲ ᱵᱟᱲᱟ ᱞᱮᱠᱷᱟᱡ ᱥᱮ ᱫᱷᱩᱲᱤ ᱨᱮ ᱵᱟᱭ ᱠᱷᱮᱞ ᱞᱮᱠᱷᱟᱡ ᱩᱱᱤᱭᱟᱜ ᱜᱨᱳᱛᱷ ᱥᱮ ᱡᱟᱦᱟᱸ ᱟᱨᱠᱤ ᱨᱳᱫᱷ ᱯᱨᱚᱛᱤᱨᱳᱫᱷ ᱠᱷᱚᱢᱚᱛᱟ ᱠᱚ ᱞᱟᱹᱭᱟ ᱦᱮᱸᱥᱮ
ᱴᱷᱤᱠ
ᱚᱞᱚᱜ ᱯᱟᱲᱦᱟᱣ ᱛᱮ ᱨᱳᱫᱷ ᱯᱨᱚᱛᱤᱨᱳᱫᱷ ᱠᱷᱚᱢᱚᱛᱟ ᱡᱟᱦᱟᱸ ᱠᱚ ᱞᱟᱹᱭᱟ ᱚᱱᱟᱛᱮ ᱪᱤᱠᱟᱹᱛᱮ ᱵᱟᱹᱲᱛᱤᱜ ᱛᱟᱭᱟ ᱩᱱᱤ ᱫᱚ ᱦᱚᱭ ᱦᱮᱸᱥᱮ ᱥᱤᱛᱩᱝ ᱛᱟᱯᱚᱨᱮ ᱫᱷᱩᱲᱤ ᱵᱟᱹᱞᱤ ᱡᱚᱛᱚ ᱚᱱᱟ ᱠᱚ ᱡᱚᱛᱚ ᱧᱟᱢ ᱫᱚᱨᱠᱟᱨ ᱛᱚᱵᱮ ᱟᱹᱱᱤᱡ ᱩᱱᱤ ᱫᱚ ᱡᱮᱢᱚᱱ ᱥᱤᱛᱩᱝ ᱨᱮ ᱡᱮᱢᱚᱱ ᱞᱟᱹᱭᱟᱠᱚ ᱤᱭᱟᱹ ᱛᱟᱦᱮᱱᱟ ᱮ ᱡᱟᱦᱟᱸ ᱫᱚ ᱵᱷᱤᱴᱟᱢᱤᱱ ᱰᱤ ᱛᱟᱦᱮᱱᱟ ᱦᱮᱸ ᱥᱮ ᱵᱟᱝ
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ
ᱦᱮᱸ ᱦᱳᱭ ᱚᱱᱟ ᱡᱩᱫᱤ ᱛᱟᱦᱚᱞᱮ ᱜᱤᱫᱽᱨᱟᱹ ᱡᱩᱫᱤ ᱟᱢ ᱥᱤ ᱥᱤᱛᱩᱝ ᱨᱮ ᱠᱷᱮᱞ ᱵᱟᱢ ᱠᱷᱮᱞ ᱦᱚᱪᱚ ᱟᱭᱟ ᱛᱟᱦᱚᱞᱮ ᱩᱱᱤᱭᱟᱜ ᱫᱚ ᱚᱱᱟ ᱵᱷᱤᱴᱟᱢᱤᱱ ᱰᱤ ᱫᱚ ᱚᱠᱟ ᱠᱷᱚᱡ ᱦᱤᱡᱩᱜᱼᱟ
ᱦᱮᱸ ᱥᱟᱹᱨᱤ ᱥᱟᱹᱨᱤ ᱠᱟᱛᱷᱟ ᱵᱮᱱ ᱞᱟᱹᱭ ᱠᱮᱫᱟ ᱱᱚᱣᱟ ᱫᱚ ᱦᱟᱜ ᱯᱟᱹᱦᱤᱞ ᱜᱤᱫᱽᱨᱟᱹ ᱫᱚᱭ ᱞᱟᱹᱭ ᱞᱮᱠᱷᱟᱱ
ᱟᱨ ᱢᱤᱫᱴᱮᱱ ᱠᱟᱛᱷᱟ ᱢᱤᱫᱴᱮᱱ ᱠᱟᱹᱴᱤᱡ ᱩᱢᱮᱨ ᱨᱮ ᱮᱠᱫᱚᱢ ᱦᱮᱸᱥᱮ ᱡᱚᱠᱷᱚᱱ ᱩᱱᱤ ᱢᱤᱫᱴᱮᱱ ᱡᱤᱠᱤ ᱵᱟᱹᱭ ᱵᱟᱹᱭᱛᱮ ᱠᱟᱰᱟ ᱟᱭ ᱛᱟᱲᱟᱢ ᱨᱮᱱᱟᱜ ᱮ ᱪᱮᱥᱴᱟᱭᱟ ᱩᱱ ᱥᱚᱢᱚᱭ ᱩᱱᱤ ᱜᱤᱫᱽᱨᱟᱹ ᱡᱩᱫᱤ ᱫᱷᱩᱲᱤ ᱨᱮ ᱵᱟᱢ ᱠᱷᱮᱞ ᱦᱚᱪᱚ ᱟᱭᱟ ᱦᱮᱸ ᱥᱮ ᱩᱱᱤᱭᱟᱜ ᱧᱮᱞ ᱵᱮᱱ ᱮ ᱢᱟᱱᱮ ᱜᱨᱳᱛᱷ ᱟᱹᱰᱤ ᱦᱟᱞᱠᱟ ᱦᱩᱭᱩᱜ ᱛᱟᱭᱟ ᱩᱱᱤ ᱡᱟᱦᱟᱸ ᱛᱤᱱᱟᱹᱜ ᱫᱷᱩᱲᱤ ᱵᱟᱹᱞᱤᱨᱮ ᱠᱷᱮᱞᱟ ᱩᱱᱤᱭᱟᱜ ᱜᱨᱳᱛᱷ ᱩᱱᱟᱹᱜ ᱵᱟᱹᱲᱛᱤᱜ ᱛᱟᱭᱟ
ᱦᱮᱸ ᱟᱹᱰᱤ ᱟᱹᱰᱤ ᱞᱟᱹᱠᱛᱤᱭᱟᱱ ᱚᱱᱟ ᱟᱹᱰᱤ ᱢᱟᱨᱟᱝ ᱠᱟᱛᱷᱟ ᱵᱮᱱ ᱞᱟᱹᱭ ᱠᱮᱫᱟ ᱡᱮᱞᱮᱠᱟ ᱦᱟᱸᱜ ᱱᱚᱜᱼᱚᱭ ᱵᱤᱱ ᱧᱮᱞ ᱞᱮᱠᱷᱟᱱ ᱦᱟᱸᱜ ᱯᱟᱹᱦᱤᱞ ᱫᱚ ᱜᱤᱫᱽᱟᱹ ᱠᱩ ᱦᱟᱸᱜ ᱵᱚᱞᱮ ᱚᱱᱠᱟ ᱫᱚᱢᱚ ᱠᱷᱮᱞ ᱵᱟᱲᱟ ᱠᱟᱱ ᱛᱟᱦᱮᱸ ᱡᱟᱦᱱᱟᱜ ᱵᱟᱝ ᱡᱟᱦᱱᱟᱜ ᱠᱷᱮᱞ ᱛᱮᱜᱮ ᱵᱷᱩᱞᱟᱹ ᱠᱚ ᱛᱟᱦᱮᱱ ᱠᱟᱱ ᱛᱟᱦᱮᱸᱫ ᱛᱚ ᱚᱱᱟᱛᱮ ᱟᱠᱚᱣᱟᱜ ᱦᱚᱲᱢᱚ ᱥᱮ ᱥᱚᱨᱤᱨ ᱪᱚᱨᱪᱟ ᱠᱚᱦᱚᱸ ᱵᱷᱟᱜᱮ ᱦᱩᱭᱩᱜ ᱠᱟᱱ ᱛᱟᱦᱮᱸᱫ ᱚᱝᱠᱟᱱ ᱨᱩᱣᱟᱹ ᱦᱟᱹᱥᱩ ᱠᱚᱸ ᱱᱟᱜ ᱦᱮᱸ ᱚᱱᱠᱟ ᱦᱚᱸ ᱵᱟᱝ ᱧᱟᱢ ᱠᱟᱜ ᱠᱚᱣᱟ ᱱᱟᱜ ᱱᱚᱝᱠᱟ ᱵᱟᱹᱲᱤᱡ ᱵᱟᱹᱲᱤᱡᱟᱜ ᱠᱚᱫᱚ ᱪᱮᱫ ᱞᱮᱠᱟ ᱱᱟᱦᱟᱸᱜ ᱵᱤᱱ ᱧᱮᱞ ᱱᱚᱜᱼᱚᱭ ᱱᱮᱛᱟᱨ ᱜᱤᱫᱽᱨᱟᱹ ᱫᱚ ᱦᱟᱸᱜ ᱱᱚᱜᱼᱚᱭ ᱯᱷᱳᱱ ᱦᱮᱸ ᱠᱟᱹᱴᱤᱡ ᱠᱷᱚᱱᱟᱜ ᱜᱮ ᱱᱟᱜ ᱯᱷᱳᱱ ᱠᱚ ᱥᱟᱵ ᱯᱟᱹᱨᱠᱟᱹᱣ ᱠᱟᱱᱟ, ᱛᱚ ᱚᱝᱠᱟ ᱦᱟᱸᱜ ᱢᱟᱴᱷ ᱠᱚᱦᱚᱸ ᱪᱟᱞᱟᱣ ᱦᱚᱸ ᱢᱚᱱᱮ ᱱᱟᱜ ᱵᱟᱭ ᱚᱨᱮᱫ ᱛᱟ ᱠᱚᱣᱟ ᱟᱫᱚ ᱚᱲᱟᱜ ᱠᱚᱨᱮᱜ ᱜᱮ ᱢᱮᱱᱟᱜ ᱠᱚᱣᱟ ᱟᱫᱚ ᱱᱮᱛᱟᱨ ᱡᱩᱫᱤ ᱵᱮᱱ ᱧᱮᱞ ᱠᱷᱟᱱ ᱟᱹᱰᱤ ᱠᱤᱪᱷᱩ ᱟᱹᱰᱤ ᱨᱚᱠᱚᱢ ᱨᱩᱣᱟᱹ ᱠᱚ ᱦᱟᱹᱥᱩ ᱠᱚ ᱦᱩᱭᱩᱜ ᱠᱟᱱᱟ ᱱᱟᱦᱟᱸᱜ ᱦᱮᱸ, ᱱᱚᱣᱟ ᱨᱩᱣᱟᱹ ᱦᱟᱹᱥᱩ ᱠᱚᱨᱮᱱᱟᱜ ᱠᱟᱨᱚᱱ ᱫᱚ ᱱᱚᱜᱼᱱᱟ ᱜᱮᱞᱤᱧ ᱢᱚᱱᱮᱭ ᱫᱟ ᱟᱵᱤᱱ ᱡᱮᱞᱮᱠᱟ ᱵᱤᱱ ᱞᱟᱹᱭ ᱠᱮᱫᱟ ᱱᱟᱜ ᱛᱟᱨ ᱨᱮᱱ ᱜᱤᱫᱽᱨᱟᱹ ᱢᱟ ᱚᱱᱠᱟ ᱢᱟᱴᱷ ᱠᱚᱦᱚᱸ ᱥᱮ ᱚᱝᱠᱟ ᱢᱟᱱᱮ ᱮᱱᱮᱡ ᱡᱚᱝ ᱠᱚᱦᱚᱸ ᱵᱟᱝ ᱠᱚ ᱮᱱᱮᱡ ᱡᱚᱝ ᱠᱟᱱᱟ ᱚᱲᱟᱜ ᱨᱮ ᱜᱤᱛᱤᱡ ᱠᱟᱱ ᱠᱷᱟᱡ ᱜᱤᱛᱤᱡ ᱠᱟᱱᱟᱭ, ᱦᱮᱸ ᱱᱚᱸᱜᱼᱱᱚᱝᱠᱟᱛᱮ ᱦᱟᱸᱜ ᱢᱮᱱᱟᱜ ᱠᱚᱣᱟ᱾ ᱦᱮᱸ ᱛᱚᱵᱮ ᱱᱚᱸᱜ-ᱚᱭ ᱜᱚᱝᱠᱮ ᱱᱚᱸᱜ-ᱚᱭ ᱯᱷᱳᱱ ᱦᱮᱡ ᱠᱟᱱᱟ ᱟᱵᱚᱣᱟᱜ ᱛᱤᱨᱮ ᱛᱚ ᱛᱤᱱᱟᱹᱜ ᱵᱟᱹᱲᱤᱡ ᱦᱩᱭ ᱠᱟᱱᱟ ᱥᱮ ᱚᱱᱠᱟ ᱠᱷᱟᱨᱟᱯ ᱦᱩᱭ ᱠᱟᱱᱟ ᱠᱟᱹᱡ ᱞᱟᱹᱭ ᱵᱤᱱ᱾
ᱟᱫᱚ ᱜᱚᱝᱠᱮ ᱠᱟᱛᱷᱟ ᱫᱚ ᱦᱩᱭᱩᱜ ᱠᱟᱱᱟ ᱯᱷᱳᱱ ᱰᱤᱡᱤᱴᱮᱞ ᱡᱩᱜᱽ ᱫᱚ ᱮᱸ ᱵᱟᱹᱲᱤᱡ ᱵᱚᱞᱛᱮ ᱟᱵᱮᱱ ᱪᱮᱫ ᱞᱮᱠᱟ ᱵᱮᱱ ᱵᱮᱵᱚᱦᱟᱨᱟ ᱚᱱ ᱠᱟ ᱜᱮ ᱠᱟᱱᱟ ᱡᱩᱫᱤ ᱟᱵᱮᱱ ᱵᱟᱹᱲᱤᱡ ᱵᱮᱱ ᱵᱮᱵᱚᱦᱟᱨᱟ ᱛᱟᱦᱚᱞᱮ ᱵᱟᱹᱲᱤᱡ ᱠᱟᱱ ᱜᱮᱭᱟ ᱟᱨ ᱡᱩᱫᱤ ᱵᱷᱟᱞᱮ ᱠᱟᱹᱢᱤ ᱞᱟᱹᱜᱤᱫ ᱵᱮᱱ ᱵᱮᱵᱚᱦᱟᱨᱟ ᱛᱟᱦᱚᱞᱮ ᱵᱷᱟᱞᱮ ᱜᱮᱭᱟ᱾ ᱡᱮᱢᱚᱱ ᱵᱟᱹᱲᱤᱡ ᱞᱟᱹᱭ ᱞᱮᱠᱷᱟ ᱡᱩᱫᱤ ᱢᱤᱫᱴᱮᱱ ᱥᱟᱭᱵᱟᱨ ᱡᱟᱦᱟᱸ ᱤᱭᱟᱹ ᱦᱮᱠᱤᱝ ᱡᱤᱱᱤᱥ ᱠᱚᱠᱚ ᱦᱤᱡᱩᱜ ᱠᱟᱱᱟ ᱦᱮᱸᱥᱮ, ᱠᱤᱱᱛᱩ ᱧᱮᱞ ᱵᱮᱱ ᱚᱱᱟ ᱫᱚ ᱵᱟᱹᱲᱤᱡ ᱢᱤᱫᱴᱮᱱ ᱫᱤᱠ ᱠᱟᱱᱟ, ᱢᱟᱱᱮ ᱱᱚᱣᱟ ᱰᱤᱡᱤᱴᱮᱞ ᱡᱩᱜᱽ ᱦᱮᱡ ᱠᱟᱱ ᱛᱮ ᱦᱮ ᱵᱚᱦᱩ ᱦᱚᱲᱟᱜ ᱮᱠᱟᱣᱩᱱᱴ ᱦᱮᱠ ᱦᱮᱸ, ᱥᱮ ᱟᱭᱰᱤ ᱦᱮᱠ ᱵᱚᱦᱩ ᱨᱚᱠᱚᱢ ᱢᱤᱫᱴᱮᱱ ᱦᱮᱠᱤᱝ ᱥᱮ ᱢᱤᱫᱴᱮᱱ ᱵᱞᱮᱠᱢᱮᱞ ᱢᱮᱱᱛᱮ ᱢᱤᱫᱴᱮᱱ ᱡᱤᱱᱤᱥ ᱦᱤᱡᱩᱜ ᱠᱟᱱᱟ ᱦᱮᱸᱥᱮ, ᱱᱚᱣᱟ ᱦᱮᱡ ᱠᱟᱱᱛᱮ ᱚᱱᱟ ᱦᱮᱡ ᱟᱠᱟᱱᱟ ᱦᱮᱸ ᱛᱟᱯᱚᱨᱮ ᱜᱤᱫᱽᱨᱟᱹ ᱵᱟᱹᱲᱛᱤ ᱡᱩᱫᱤ ᱟᱵᱮᱱ ᱜᱤᱫᱽᱨᱟᱹ ᱵᱮᱱ ᱮᱢᱟᱭᱟ ᱯᱷᱳᱱ ᱛᱟᱦᱚᱞᱮ ᱚᱱᱟ ᱫᱚ ᱵᱟᱹᱲᱤᱡ ᱜᱮ ᱩᱱᱤ ᱜᱤᱫᱽᱨᱟᱹ ᱯᱚᱠᱠᱷᱮ ᱫᱚ ᱵᱟᱹᱞᱤ ᱵᱟᱹᱲᱤᱡ ᱟᱵᱮᱱ ᱯᱚᱠᱷᱮ ᱫᱚ ᱵᱷᱟᱞᱮ ᱠᱟᱱᱟ ᱡᱮᱦᱮᱛᱩ ᱟᱵᱮᱱ ᱫᱚ ᱵᱩᱞᱟᱹᱣ ᱵᱟᱝ ᱞᱟᱜᱟᱣᱮᱫ ᱵᱮᱱᱟ, ᱦᱮᱸᱥᱮ ᱠᱤᱱᱛᱩ ᱜᱤᱫᱽᱨᱟᱹ ᱞᱟᱹᱜᱤᱫ ᱫᱚ ᱵᱟᱹᱲᱤᱡᱚᱜ ᱠᱟᱱᱟ ᱥᱮ᱾
ᱦᱮᱸ ᱦᱮᱸ ᱢᱟᱱᱮ ᱟᱲᱤ ᱡᱳᱨ ᱛᱚᱵᱤᱱ ᱵᱩᱡᱷᱟᱹᱣ ᱠᱮᱫ ᱞᱤᱧᱟᱹ ᱦᱮᱸ ᱟᱹᱰᱤ ᱱᱟᱯᱟᱭᱤᱧ ᱵᱩᱡᱷᱟᱹᱣ ᱠᱮᱫᱟ, ᱢᱟᱱᱮ ᱱᱚᱣᱟ ᱫᱚ ᱦᱟᱸᱜ ᱯᱷᱚᱱ ᱠᱚ ᱡᱮᱢᱚᱱ ᱡᱟᱦᱟᱸᱱᱟᱜ ᱜᱮ ᱦᱮᱡ ᱠᱟᱱᱟ ᱚᱱᱠᱟᱱᱟᱜ ᱱᱟᱣᱟᱱ ᱱᱟᱱᱣᱟᱱ ᱰᱤᱡᱤᱴᱟᱞ ᱡᱤᱱᱤᱥ ᱠᱚ ᱦᱮᱸ ᱚᱱᱟ ᱫᱚ ᱟᱹᱰᱤ ᱱᱟ ᱱᱟᱯᱟᱭ ᱛᱮᱵᱤᱱ ᱟᱞᱟᱭᱤᱱ ᱥᱚᱞᱦᱮ ᱛᱮᱵᱤᱱ ᱵᱩᱡᱷᱟᱹᱣᱮᱫ ᱞᱤᱧᱟᱹ ᱡᱮᱞᱮᱠᱟ ᱟᱫᱚ ᱱᱤᱡᱮ ᱴᱷᱮᱱ ᱜᱮ ᱱᱟᱦᱟᱸᱜ ᱦᱮᱸ
ᱵᱷᱟᱞᱮ ᱫᱤᱠ ᱵᱟᱹᱧ ᱧᱮᱞ ᱞᱮᱠᱷᱟᱱ ᱢᱤᱫᱴᱮᱱ ᱢᱳᱵᱟᱭᱤᱞ ᱛᱮᱦᱚᱸ ᱢᱤᱫᱴᱮᱱ ᱦᱚᱲ ᱢᱤᱫᱴᱮᱱ ᱯᱟᱹᱴᱷᱩᱣᱟᱹ ᱟᱨᱠᱤ ᱯᱟᱲᱦᱟᱣ ᱯᱟᱲᱦᱟᱣ ᱛᱮ ᱪᱟᱹᱠᱨᱤᱤᱭ ᱧᱟᱢᱫᱟᱭ᱾ ᱦᱮᱸ ᱥᱮ ᱵᱟᱝ ᱥᱮ ᱢᱳᱚᱵᱟᱭᱤᱞ ᱫᱟᱨᱟᱭ ᱛᱮᱦᱚᱸ ᱢᱤᱫᱴᱮᱱ ᱟᱹᱰᱤ ᱡᱟᱦᱟᱱᱟᱸᱜ ᱠᱟᱹᱢᱤᱜᱮ ᱟᱹᱰᱤ ᱞᱚᱜᱚᱱ ᱢᱮᱱᱛᱮ ᱦᱩᱭᱩᱜ ᱠᱟᱱᱟ᱾ ᱥᱮ ᱡᱟᱦᱟᱱᱟᱸᱜ ᱠᱷᱚᱵᱚᱨ ᱜᱮ ᱯᱳᱣᱪᱷᱟᱣ ᱥᱮ ᱱᱩᱭ ᱨᱩᱣᱟᱹᱜ ᱠᱟᱱᱟ ᱥᱮ ᱦᱟᱹᱱᱤ ᱯᱮᱲᱟ ᱯᱟᱹᱲᱟ ᱴᱷᱮᱱ ᱠᱷᱚᱵᱚᱨ ᱯᱚᱭᱥᱟ ᱥᱚᱸᱜᱮ ᱥᱚᱸᱜᱮ ᱛᱮ ᱠᱷᱚᱵᱚᱨ ᱵᱮᱱ ᱧᱟᱢ ᱫᱟ ᱥᱮᱵᱮᱱ ᱮᱢᱟ ᱠᱚ ᱠᱟᱱᱟ ᱥᱚᱸᱜᱮ ᱛᱮ ᱠᱤᱱ ᱦᱤᱡᱩᱜ ᱠᱟᱱᱟ ᱦᱮᱸ᱾
ᱦᱮᱸ ᱟᱹᱞᱤᱧ ᱜᱮᱞᱤᱧ ᱞᱟᱹᱭᱟ ᱦᱮᱸ ᱱᱚᱣᱟ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ ᱡᱮᱞᱮᱠᱟ ᱦᱟᱸᱜ ᱚᱱᱮ ᱯᱷᱳᱱ ᱫᱚ ᱱᱟᱸᱜ ᱱᱟᱯᱟᱭ ᱠᱟᱹᱢᱤ ᱞᱟᱜᱟᱣ ᱞᱮᱠᱷᱟᱱ ᱱᱟᱯᱟᱭ ᱜᱮᱭᱟ ᱟᱨ ᱵᱟᱹᱲᱤᱡ ᱠᱟᱹᱢᱤ ᱞᱟᱜᱟᱣ ᱞᱮᱠᱷᱟᱱ ᱵᱟᱹᱲᱤᱡ ᱜᱮᱭᱟ᱾ ᱡᱮᱞᱮᱠᱟ ᱱᱤᱛᱚᱜ ᱯᱷᱳᱱ ᱛᱮᱜᱮ ᱢᱟᱱᱮ ᱦᱮᱸ ᱯᱷᱳᱱ ᱞᱮᱯᱴᱚᱯ ᱛᱮᱜᱮ ᱱᱟᱦᱟᱸᱜ ᱟᱹᱰᱤ ᱠᱤᱪᱷᱩ ᱱᱤᱛᱚᱜ ᱧᱮᱞᱢᱮ ᱚᱱᱠᱟ ᱯᱟᱲᱦᱟᱣ ᱠᱚᱦᱚᱸ ᱦᱩᱭᱩᱜ ᱠᱟᱱᱟ ᱚᱱᱞᱟᱭᱤᱱ ᱠᱮᱞᱟᱥ ᱠᱚ, ᱠᱚ ᱦᱩᱭᱩᱜ ᱠᱟᱱᱟ ᱟᱹᱰᱤ ᱨᱚᱠᱚᱢ ᱜᱤᱫᱽᱨᱟᱹ ᱠᱚᱦᱚᱸ ᱥᱩᱵᱤᱫᱟ ᱥᱩᱡᱳᱜᱽ ᱠᱚ ᱧᱟᱢᱮᱫᱟ ᱾ ᱠᱤᱱᱛᱩ ᱜᱤᱫᱽᱨᱟᱹ ᱜᱮ ᱦᱟᱸᱜ ᱡᱚᱫᱤ ᱚᱱᱟ ᱴᱟᱜ ᱚᱱᱟ ᱠᱚ ᱠᱚ ᱵᱮᱵᱚᱦᱟᱨ ᱮᱫᱟ ᱛᱟᱦᱚᱞᱮ ᱚᱱᱟ ᱫᱚ ᱠᱷᱟᱨᱟᱯᱚᱜ ᱠᱟᱱᱟ ᱩᱱ ᱡᱚᱠᱷᱚᱱ ᱫᱚ ᱟᱨ ᱚᱱᱟ ᱜᱮ ᱱᱟᱜ ᱢᱤᱫ ᱚᱠᱛᱚ ᱫᱚ ᱟᱨᱚ ᱵᱷᱟᱜᱤᱜ ᱠᱟᱱᱟ ᱦᱮᱸ ᱾ ᱛᱚ ᱱᱚᱣᱟ ᱫᱚ ᱦᱟᱜ ᱵᱮᱥᱤᱨ ᱵᱷᱟᱜᱽ ᱤᱧ ᱚᱱᱠᱟ ᱤᱧ ᱞᱟᱹᱭᱟ ᱚᱲᱟᱜ ᱚᱲᱟᱜ ᱡᱟᱦᱟᱸᱭ ᱠᱚᱨᱮᱱ ᱢᱮᱱᱟᱜ ᱠᱚᱣᱟ ᱜᱚ-ᱵᱟᱵᱟ ᱠᱚ ᱾ ᱡᱟᱦᱟᱸᱭ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱫᱚ ᱦᱟᱜ ᱱᱚᱜ-ᱚᱭ ᱜᱤᱫᱽᱨᱟᱹ ᱠᱷᱚᱱᱟᱜ ᱜᱮ ᱢᱳᱵᱟᱭᱤᱞ ᱠᱚ ᱠᱚ ᱮᱢᱟ ᱠᱚ ᱠᱟᱱᱟ ᱾ ᱟᱫᱚ ᱱᱚᱣᱟ ᱨᱮᱱᱟᱜ ᱟᱨᱫᱟᱥ ᱤᱧ ᱫᱚᱦᱚᱭᱟ, ᱡᱮᱞᱮᱠᱟ ᱦᱟᱸᱜ ᱠᱟᱹᱴᱤᱡ ᱜᱤᱫᱽᱨᱟᱹ ᱫᱚ ᱯᱷᱳᱱ ᱯᱮ ᱮᱢᱟ ᱠᱚ ᱠᱷᱟᱱ ᱫᱚ ᱴᱷᱤᱠ ᱜᱮᱭᱟ ᱮᱢᱟ ᱠᱚᱯᱮ ᱞᱟᱦᱟ ᱠᱷᱚᱱᱟᱜ ᱯᱮ ᱮᱢ ᱠᱟᱜ ᱠᱚᱣᱟ ᱮᱢᱟ ᱮᱢᱟ ᱠᱚᱯᱮ ᱾ ᱠᱤᱱᱛᱩ ᱚᱱᱮ ᱠᱤᱪᱷᱩ ᱜᱷᱟᱹᱲᱤᱡ ᱞᱟᱹᱜᱤᱫ ᱜᱮ ᱮᱢᱟ ᱠᱚ ᱯᱮ ᱢᱟᱱᱮ ᱦᱮᱸ ᱢᱤᱫ ᱜᱷᱟᱹᱲᱤᱡ ᱮᱢ ᱮᱢᱟ ᱦᱟᱫᱮᱭᱟ ᱮᱭ ᱫᱩ ᱯᱟᱸᱪ ᱢᱤᱱᱤᱴ ᱜᱟᱱ ᱛᱚ ᱤᱱᱟᱹ ᱯᱚᱨᱮ ᱯᱷᱳᱱ ᱨᱮᱡ ᱠᱟᱛᱮᱜ ᱤᱱᱟᱹ ᱯᱚᱨᱮ ᱡᱟᱦᱟᱱᱟᱜ ᱜᱮ ᱟᱢ ᱚᱱᱠᱟᱢ ᱠᱟᱹᱢᱤ ᱦᱚᱪᱚ ᱠᱮᱫᱮᱭᱟ ᱠᱤᱝᱵᱟ ᱯᱟᱲᱦᱟᱣ ᱦᱚᱪᱚ ᱠᱮᱫᱮᱭᱟᱢ ᱦᱮᱸ ᱱᱚᱝᱠᱟ ᱫᱩᱲᱩᱵ ᱱᱚᱣᱟ ᱡᱮ ᱫᱤᱱ ᱱᱚᱝᱠᱟ ᱠᱚᱨᱟᱣ ᱦᱩᱭᱩᱜ-ᱟ ᱢᱤᱫ ᱫᱤᱱ ᱫᱤᱱ ᱫᱤᱱ ᱧᱮᱞ ᱢᱮ ᱚᱵᱷᱟᱥᱚᱜ-ᱟ ᱩᱱᱤ ᱦᱚᱸ ᱯᱷᱳᱱ ᱩᱱᱟᱹᱜ ᱵᱟᱭ ᱠᱩᱥᱤᱭᱟᱜ-ᱟ ᱾ ᱟᱨ ᱱᱚᱜ-ᱚᱭ ᱠᱷᱮᱞᱱᱟ ᱠᱚᱨᱮ ᱢᱟᱱᱮ ᱡᱟᱦᱱᱟᱜ ᱠᱚ ᱠᱷᱮᱞ-ᱴᱮᱞ ᱠᱚᱨᱮ ᱢᱚᱱᱮ ᱜᱚᱦᱚᱲ ᱞᱟᱹᱜᱤᱫ ᱱᱚᱝᱠᱟᱱ ᱡᱤᱱᱤᱥ ᱠᱚ ᱥᱮᱬᱟᱣᱟᱭ ᱦᱩᱭᱩᱜ-ᱟ ᱵᱟᱠᱷᱟᱱ ᱫᱚ ᱵᱮᱱᱟᱣᱟᱭ ᱦᱩᱭᱩᱜ-ᱟ ᱾ ᱠᱤᱨᱤᱧᱟᱭ ᱟᱭ ᱦᱩᱭᱩᱜ-ᱟ᱾ ᱮᱸᱰᱮᱠᱷᱟᱱ ᱜᱤᱫᱽᱨᱟᱹ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱚᱱᱟ ᱠᱷᱮᱹᱞ ᱨᱮ ᱢᱚᱱᱮ ᱚᱨ ᱛᱟᱠᱚᱣᱟᱭ ᱾ ᱟᱨᱠᱤ ᱱᱚᱜ-ᱱᱟ ᱠᱩᱜᱮ ᱞᱤᱧ ᱞᱟᱹᱭ ᱮᱫᱟ ᱾
ᱦᱩᱸ ᱦᱩᱸ ᱾ ᱟᱫᱚ ᱜᱚᱝᱠᱮ ᱠᱟᱛᱷᱟ ᱫᱚ ᱦᱩᱭᱩᱜ ᱠᱟᱱᱟ ᱮ ᱧᱮᱞᱚᱜ ᱠᱟᱱᱟ ᱦᱮ ᱰᱤᱡᱤᱴᱮᱞ ᱡᱩᱜᱽ ᱦᱮᱡ ᱠᱟᱛᱮᱜ ᱦᱮᱸᱻ ᱮᱴᱟᱜ ᱠᱚᱣᱟᱜ ᱫᱚ ᱩᱱᱟᱹᱜ ᱟᱸᱡᱚᱢ ᱮᱫᱟᱢ?
ᱦᱮᱸ ᱟᱸᱡᱚᱢ ᱮᱫᱟᱞᱤᱧ ᱜᱚᱢᱠᱮ ᱞᱟᱹᱭᱵᱤᱱ ᱾
ᱢᱮᱱ ᱮᱫᱟᱹᱧ ᱮᱴᱟᱜ ᱡᱟᱹᱛᱤ ᱠᱚᱣᱟᱜ ᱫᱚ ᱩᱱᱟᱹᱜ ᱮᱻ ᱢᱤᱫᱴᱮᱱ ᱡᱟᱦᱟᱸ ᱫᱚ ᱠᱚ ᱞᱟᱹᱭᱟ ᱵᱟᱹᱲᱤᱡ ᱫᱤᱠ ᱵᱟᱝ ᱦᱩᱭᱩᱜ ᱠᱟᱱ ᱨᱮᱦᱚᱸ ᱠᱤᱱᱛᱩ ᱟᱵᱚ ᱥᱟᱱᱛᱟᱲ ᱥᱚᱢᱟᱡᱽ ᱠᱟᱹᱴᱤᱡ ᱵᱟᱹᱲᱤᱡ ᱫᱤᱠ ᱦᱩᱭᱩᱜ ᱠᱟᱱᱟ ᱪᱮᱫᱟᱜ ᱥᱮ ᱞᱟᱹᱭ ᱜᱟᱱᱚᱜ-ᱟ ᱟᱵᱚ ᱛᱚ ᱮᱱᱴᱟᱨᱴᱮᱱᱢᱮᱱᱴ ᱢᱤᱫᱴᱮᱱ ᱚᱞ ᱞᱟᱦᱟ ᱠᱷᱚᱡ ᱜᱮ ᱡᱮ ᱥᱟᱶ ᱥᱚᱢᱟᱡᱽ ᱠᱟᱱᱟᱵᱚᱱ ᱞᱟᱦᱟ ᱠᱷᱚᱡ ᱜᱮ ᱮᱱᱮᱡ ᱥᱮᱨᱮᱧ ᱢᱟ ᱢᱮᱱᱟᱜ ᱛᱟᱵᱚᱱ ᱜᱮ ᱦᱮᱸᱥᱮ ᱾
ᱴᱷᱤᱠ ᱾
ᱠᱩᱥᱤ ᱨᱟᱹᱥᱠᱟᱹ ᱫᱚ ᱫᱚᱢᱮ ᱵᱚᱱ ᱠᱩᱥᱤᱭᱟᱜ-ᱟ ᱦᱮᱸ ᱥᱮ, ᱠᱤᱱᱛᱩ ᱚᱱᱟ ᱤᱭᱟᱹ ᱞᱮᱠᱷᱟᱡ ᱱᱚᱣᱟ ᱰᱤᱡᱤᱴᱮᱞ ᱡᱩᱜᱽ ᱨᱮ ᱪᱤᱠᱟᱹᱜ ᱠᱟᱱᱟ ᱵᱚ ᱵᱷᱟᱞᱮᱭᱟᱜ ᱫᱚ ᱩᱱᱟᱹᱜ ᱵᱟᱝᱵᱚᱱ ᱟᱯᱱᱟᱨ ᱮᱫᱟ ᱾ ᱵᱟᱹᱲᱤᱡ ᱟᱜ ᱵᱚᱱ ᱟᱯᱱᱟᱨ ᱮᱫᱟ ᱦᱮᱸ ᱥᱮ ᱾ ᱥᱳᱥᱟᱞ ᱢᱤᱰᱤᱭᱟ ᱨᱮᱦᱚᱸ ᱧᱮᱞ ᱵᱮᱱ ᱵᱷᱟᱞᱮᱭᱟᱜ ᱛᱤᱱᱟᱹᱜ ᱯᱳᱥᱴ ᱚᱜ ᱠᱟᱱᱟ ᱫᱤᱱᱴᱟ ᱨᱮ ᱾ ᱠᱷᱩᱵᱮᱭ ᱠᱚᱢ ᱾ ᱠᱤᱱᱛᱩ ᱵᱟᱹᱲᱤᱡᱟᱜ ᱧᱮᱞ ᱵᱮᱱ ᱦᱟᱱᱮ ᱡᱟᱦᱟᱸ ᱱᱟᱭᱤᱴ ᱯᱨᱳᱜᱨᱟᱢ ᱦᱩᱭᱩᱜ ᱠᱟᱱᱟ ᱥᱮ ᱡᱟᱦᱟᱸ ᱮᱸᱻ ᱮᱸᱻ ᱡᱟᱛᱨᱟ ᱯᱟᱛᱟ ᱠᱚ ᱦᱩᱭᱩᱜ ᱠᱟᱱᱟ ᱧᱮᱞ ᱵᱮᱱ ᱚᱱᱟ ᱠᱚᱨᱮᱱ ᱯᱟᱹ ᱡᱩᱣᱟᱹᱱ ᱠᱚᱵᱮᱱ ᱧᱮᱞ ᱞᱮᱠᱚ ᱠᱷᱟᱡ ᱚᱱᱟ ᱠᱚᱫᱚ ᱟᱹᱰᱤ ᱡᱟᱹᱥᱛᱤ ᱵᱷᱟᱭᱨᱟᱞᱚᱜ ᱠᱟᱱᱟ᱾ ᱢᱤᱫ ᱜᱷᱟᱹᱲᱤᱡ ᱛᱮ ᱢᱤᱫ ᱧᱤᱫᱟᱹ ᱛᱮ ᱮᱠᱫᱚᱢ ᱵᱷᱟᱭᱨᱟᱞ ᱜᱚᱫᱚᱜ ᱠᱟᱱᱟ ᱾
ᱦᱮᱸ ᱧᱮᱞ ᱵᱟᱲᱟ ᱦᱩᱭ ᱠᱟᱱ ᱜᱮᱭᱟ ᱱᱚᱣᱟ ᱫᱚ ᱱᱟᱜ ᱢᱳᱵᱟᱭᱤᱞ ᱠᱚᱨᱮ ᱱᱟᱜ ᱦᱮᱡ ᱦᱮᱡ ᱵᱟᱲᱟ ᱟᱠᱟᱱ ᱜᱮᱭᱟ ᱾ ᱜᱮᱭᱟ ᱡᱮᱞᱮᱠᱟ ᱱᱚᱜᱚᱭ ᱵᱤᱱ ᱧᱮᱞ ᱞᱮᱠᱷᱟᱱ ᱱᱚᱜ-ᱚᱭ ᱱᱟᱜ ᱯᱩᱨᱟᱹ ᱮ ᱯᱷᱳᱱ ᱵᱤᱱ ᱱᱚᱜ-ᱚᱭ ᱩᱰᱩᱠ ᱤᱭᱟᱹ ᱞᱮᱠᱷᱟᱱ ᱜᱮ ᱧᱮᱞ ᱟᱵᱤᱱ ᱠᱚᱜᱮ ᱧᱮᱞᱧᱟᱢ ᱟᱹᱵᱤᱱ ᱾ ᱛᱚ ᱱᱚᱜ-ᱚᱭ ᱱᱟᱜ ᱠᱤᱪᱷᱩ ᱠᱤᱪᱷᱩ ᱦᱚᱲ ᱠᱚ ᱦᱟᱸᱜ ᱢᱮᱱᱟᱜ ᱠᱚᱣᱟ ᱡᱮᱞᱮᱠᱟ ᱱᱚᱜ-ᱚᱭ ᱱᱟᱜ ᱮᱜ ᱱᱚᱜ-ᱚ ᱱᱚᱝᱠᱟᱱᱟᱜ ᱠᱚ ᱯᱳᱥᱴ ᱮᱫᱟ ᱾ ᱟᱫᱚᱞᱤᱧ ᱞᱟᱹᱭᱟ ᱦᱟᱸᱜ ᱱᱚᱣᱟ ᱯᱳᱥᱴ ᱠᱚᱫᱚ ᱩᱱᱟᱹᱜ ᱟᱞᱚᱜ ᱯᱮ ᱯᱳᱥᱴᱟ ᱱᱚᱣᱟ ᱠᱚᱫᱚ ᱠᱷᱟᱨᱟᱯ ᱫᱤᱠ ᱠᱟᱱᱟ ᱾ ᱡᱮᱞᱮᱠᱟ ᱱᱚᱜ-ᱚᱭ ᱱᱟᱜ ᱟᱵᱚ ᱥᱟᱱᱛᱟᱲ ᱥᱚᱢᱟᱡᱽ ᱨᱮᱦᱚᱸ ᱚᱱᱠᱟᱱ ᱟᱹᱲᱤ ᱠᱤᱪᱷᱩ ᱫᱤᱠ ᱠᱚ ᱢᱮᱱᱟᱜ ᱟᱠᱟᱫ ᱜᱩᱱ ᱠᱚ ᱢᱮᱱᱟᱜ-ᱟ, ᱵᱷᱟᱹᱜᱤ ᱵᱷᱟᱹᱜᱤ ᱮᱱᱮᱡ ᱥᱮᱨᱮᱧ ᱠᱚ ᱢᱮᱱᱟᱜ-ᱟ, ᱚᱱᱟ ᱠᱚ ᱚᱱᱟ ᱧᱮᱞ ᱛᱮᱜ ᱡᱟᱛᱮ ᱡᱟᱦᱟᱸᱭ ᱧᱮᱧᱮᱞᱤᱭᱟᱹ ᱠᱚ ᱢᱮᱱᱟᱜ ᱠᱚᱣᱟ ᱩᱝᱠᱩ ᱡᱟᱛᱮ ᱢᱚᱱᱮ ᱠᱟᱹᱡ ᱟᱨᱚ ᱠᱚ ᱧᱟᱢ ᱢᱟ, ᱵᱟᱝ ᱱᱚᱣᱟ ᱫᱚ ᱟᱹᱰᱤ ᱵᱷᱟᱹᱜᱤ ᱡᱤᱱᱤᱥ ᱤᱧ ᱧᱮᱞ ᱠᱮᱫᱟ ᱠᱩᱥᱤᱧ ᱵᱩᱡᱷᱟᱹᱣ ᱠᱮᱫᱟ, ᱦᱮᱸ ᱱᱚᱝᱠᱟᱱᱟᱜ ᱠᱚ ᱟᱯᱞᱳᱰ ᱯᱮ ᱱᱚᱝᱠᱟᱱᱟᱜ ᱵᱷᱟᱜᱤ ᱵᱷᱟᱜᱤ ᱠᱟᱹᱢᱤ ᱯᱮ ᱚᱱᱟ ᱠᱚ ᱟᱯᱞᱳᱰ ᱯᱮ ᱾ ᱠᱚ ᱨᱟᱹᱥᱠᱟᱹᱜ ᱢᱟ ᱚᱱᱟ ᱛᱮᱦᱚᱸ ᱛᱟᱞᱦᱮ ᱚᱱᱟ ᱴᱷᱤᱠ ᱜᱮᱭᱟ ᱜᱚᱝᱠᱮ ᱟᱨ ᱚᱱᱟ ᱥᱚᱵᱽ ᱥᱳᱢᱳᱭ ᱜᱮ ᱡᱩᱫᱤ ᱠᱷᱟᱯᱟᱜ ᱜᱮ ᱟᱜᱚᱜᱟ, ᱛᱚ ᱚᱱᱟ ᱫᱚ ᱦᱟᱸᱜ ᱠᱷᱟᱨᱟᱯ ᱜᱮᱭᱟ ᱾
ᱦᱮᱸ ᱦᱮᱸ ᱟᱫᱚ ᱜᱚᱝᱠᱮ ᱠᱟᱛᱷᱟ ᱫᱚ ᱦᱳᱭᱳᱜ ᱠᱟᱱᱟ ᱢᱟᱱᱮ ᱪᱮᱫ ᱵᱮᱱ ᱞᱟᱹᱭᱟ ᱢᱟᱱᱮ ᱵᱟᱹᱲᱤᱡ ᱫᱤᱠ ᱫᱚ ᱟᱵᱚᱣᱟᱜ ᱜᱮ ᱢᱟᱱᱮ ᱡᱟᱹᱥ ᱛᱤ ᱢᱟᱱᱮ ᱩᱸ ᱮᱴᱟᱜ ᱠᱚᱦᱚᱸ ᱠᱚ ᱵᱟᱹᱲᱤᱡ ᱮᱸᱜ ᱵᱚᱱᱟ, ᱪᱮᱫᱟᱜ ᱥᱮ ᱟᱵᱚ ᱫᱚ ᱟᱵᱚᱣᱟᱜ ᱜᱮ ᱵᱟᱹᱲᱤᱡ ᱵᱚᱱ ᱯᱳᱥᱴ ᱫᱟ᱾ ᱦᱮᱸᱥᱮ ᱡᱟᱦᱟᱸ ᱜᱮ ᱵᱟᱹᱲᱤᱡ ᱚᱱᱟ ᱜᱮᱵᱚᱱ ᱯᱳᱥᱴ ᱫᱟ ᱦᱮᱸᱥᱮ᱾ ᱵᱷᱟᱞᱮᱭᱟᱜ ᱫᱚ ᱠᱷᱩᱵ ᱠᱚᱢ ᱵᱚᱱ ᱯᱳᱥᱴ ᱫᱟ ᱠᱤᱱᱛᱩ ᱮᱴᱟᱜ ᱦᱚᱲᱛᱚ ᱧᱮᱞ ᱛᱮᱠᱚ ᱞᱟᱹᱭᱫᱟ ᱵᱟᱝᱢᱟ ᱱᱩᱠᱩ ᱫᱚ ᱱᱚᱝᱠᱟ ᱚᱝᱠᱟ ᱦᱮᱸᱥᱮ᱾ ᱯᱩᱨᱟᱹ ᱵᱚᱱ ᱫᱤᱥᱚᱢ ᱦᱚᱲ ᱥᱟᱢᱟᱝ ᱨᱮ ᱵᱚᱱ ᱯᱟᱥᱱᱟᱣ ᱜᱚᱜ ᱠᱟᱜ ᱠᱟᱱᱟ ᱡᱮ ᱟᱞᱮᱭᱟᱜ ᱫᱚ ᱱᱚᱝᱠᱟ᱾ ᱦᱮᱸᱥᱮ ᱵᱟᱹᱲᱤᱡ ᱫᱤᱠ ᱦᱮᱸᱥᱮ ᱵᱟᱝ ᱡᱟᱦᱟᱸ ᱠᱚ ᱯᱳᱥᱴ ᱵᱟᱝ ᱜᱟᱱᱚᱜ-ᱟ ᱚᱝᱠᱟᱱᱟᱜ ᱦᱚᱸᱵᱚᱱ ᱯᱳᱥᱴ ᱠᱟᱜ ᱠᱟᱱᱟ, ᱦᱮᱸᱥᱮ ᱵᱟᱝ?
ᱦᱮᱸ ᱜᱚᱝᱠᱮ ᱟᱹᱰᱤ ᱟᱭᱢᱟ ᱜᱮ ᱧᱮᱞ ᱠᱟᱱᱟ ᱦᱮᱸ ᱚᱝᱠᱟᱱᱟᱜ ᱢᱰᱤᱭᱟ ᱯᱞᱟᱴ ᱯᱷᱚᱨᱢ ᱠᱚᱨᱮ ᱡᱮᱞᱮ ᱠᱟ ᱢᱟᱱᱮ ᱡᱟᱦᱟᱸ ᱠᱚᱫᱚ ᱦᱟᱸᱜ ᱵᱟᱝ ᱯᱳᱥᱴ ᱞᱟᱹᱠᱛᱤ ᱠᱟᱱ ᱛᱟᱦᱮᱸᱫ ᱚᱝᱠᱟᱱᱟᱜ ᱠᱚᱦᱚᱸ ᱠᱚ ᱯᱳᱥᱴ ᱠᱟᱫᱟ ᱦᱮᱸ᱾ ᱡᱟᱦᱟᱱᱟᱜ ᱡᱟᱦᱟᱸ ᱧᱮᱞ ᱛᱮᱦᱚᱸ ᱢᱟᱱᱮ ᱵᱟᱹᱲᱤᱡ ᱧᱮᱞᱚᱜ ᱠᱟᱱᱟ, ᱦᱮᱸ ᱟᱨ ᱢᱚᱱᱮ ᱨᱮᱦᱚᱸ ᱠᱷᱟᱨᱟᱯ ᱚᱱᱠᱟ ᱩᱭᱦᱟᱹᱨ ᱪᱤᱱᱛᱟᱹ ᱦᱤᱡᱩᱜ ᱠᱟᱱᱟ ᱛᱚ ᱚᱱᱠᱟ ᱱᱟᱜ ᱯᱳᱥᱴ ᱠᱚᱫᱚ ᱵᱟᱝ ᱯᱳᱥᱴ ᱜᱮ ᱵᱷᱟᱜᱮ ᱪᱮᱫᱟᱜ ᱥᱮ ᱱᱮᱛᱟᱨ ᱫᱚ ᱼᱼ ᱢᱟᱱᱮ ᱵᱟᱲᱟᱭ ᱜᱮᱭᱟ ᱵᱤᱱ ᱡᱚᱛᱚ ᱠᱟᱹᱴᱤᱡ ᱠᱷᱱᱟᱜ ᱢᱟᱨᱟᱝ ᱯᱩᱨ ᱡᱚᱛᱚ ᱜᱮ ᱯᱷᱳᱱ ᱠᱚᱠᱚ ᱥᱟᱵ ᱮᱫᱟ ᱟᱫᱚ ᱚᱱᱟ ᱠᱚᱦᱚᱸ ᱠᱚ ᱧᱮᱞ ᱞᱮᱠᱷᱟᱱ, ᱦᱮᱸ ᱵᱟᱹᱲᱤᱡᱚᱜ ᱠᱟᱱᱟ ᱵᱟᱝ ᱠᱷᱟᱱ ᱮᱢᱚᱱ ᱮᱢᱚᱱ ᱵᱷᱤᱰᱤᱭᱳ ᱠᱚ ᱟᱯᱞᱳᱰᱚᱜ ᱠᱟᱱᱟ ᱡᱮᱞᱮᱠᱟ ᱦᱟᱸᱜ ᱢᱟᱱᱮ ᱱᱤᱡᱮ ᱟᱨ ᱚᱲᱟᱜ ᱦᱚᱲ ᱢᱤᱫ ᱥᱟᱶᱛᱮ ᱧᱮᱞ ᱵᱟᱝ ᱜᱟᱱᱚᱜ ᱠᱟᱱᱟ, ᱛᱚ ᱚᱱᱟ ᱵᱷᱤᱰᱤᱭᱳ ᱧᱮᱞ ᱵᱤᱱ ᱴᱤᱵᱷᱤ ᱠᱚᱨᱮ ᱪᱟᱹᱞᱩ ᱠᱟᱫᱟ ᱵᱤᱱ ᱛᱚ ᱢᱤᱫ ᱥᱟᱶᱛᱮ ᱵᱤᱱ ᱧᱮᱞ ᱠᱮᱫᱟ ᱚᱝᱠᱟ ᱟᱠᱚ ᱟᱵᱚ ᱟᱠᱚᱣᱟᱜ ᱚᱝᱠᱟᱢ ᱵᱟᱹᱲᱤᱡ ᱦᱩᱭᱩᱜ ᱛᱟᱠᱚᱣᱟ ᱫᱚ ᱱᱚᱜᱚ ᱱᱚᱝᱠᱟᱱᱟᱜ ᱵᱷᱤᱰᱤᱭᱳ ᱠᱚ ᱠᱷᱚᱱ ᱢᱟᱱᱮ ᱥᱟᱦᱟ ᱨᱮᱵᱚᱱ ᱛᱟᱦᱮᱸᱱ ᱢᱟ ᱟᱨ ᱵᱟᱝ ᱡᱟᱦᱟᱸ ᱠᱚ ᱩᱝᱠᱩ ᱦᱚᱸᱠᱚ ᱡᱩᱫᱤ ᱵᱟᱲᱟᱭ ᱠᱷᱟᱱ ᱵᱚ ᱵᱟᱝ ᱵᱟᱝ ᱵᱚᱱ ᱟᱯᱞᱳᱰ ᱦᱚᱪᱚ ᱟᱠᱚ ᱢᱟ, ᱢᱟᱱᱮ ᱚᱝᱠᱟ ᱵᱷᱟᱹᱜᱤᱭᱟᱜ ᱢᱮᱱᱟᱜ-ᱟ ᱵᱷᱟᱹᱜᱤᱭᱟᱜ ᱵᱷᱤᱰᱤᱭᱳ ᱟᱯᱞᱳᱰ ᱛᱟᱵᱚᱱ ᱯᱮ ᱵᱷᱟᱜᱮ ᱛᱮ ᱧᱮᱞ ᱯᱮ ᱵᱷᱟᱹᱜᱤ ᱛᱮ ᱨᱟᱹᱥᱠᱟᱹᱭ ᱯᱮ, ᱠᱩᱥᱤᱜ ᱯᱮ, ᱛᱟᱦᱮᱱ ᱯᱮ, ᱴᱷᱤᱠ ᱜᱮᱭᱟ ᱠᱤᱱᱛᱩ ᱮᱢᱚᱱ ᱮᱢᱚᱱ ᱟᱯᱞᱳᱰᱳᱜ ᱠᱟᱱᱟ ᱟᱹᱞᱤᱧ ᱦᱚᱞᱤᱧ ᱧᱮᱞ ᱵᱟᱲᱟ ᱠᱟᱫᱟ᱾ ᱡᱮᱞᱮᱠᱟ ᱧᱮᱞ ᱨᱮ ᱵᱟ ᱵᱷᱟᱹᱜᱤ ᱵᱟᱝ ᱵᱩᱡᱷᱟᱹᱜᱟ, ᱛᱚ ᱮᱠᱞᱟ ᱜᱮ ᱵᱤᱱ ᱧᱮᱞ ᱠᱮᱫᱟ ᱴᱷᱤᱠ ᱜᱮᱭᱟ ᱮᱠᱞᱟ ᱯᱷᱳᱱ ᱢᱟ ᱵᱤᱥᱤ ᱵᱟᱵᱚᱱ ᱧᱮᱞ ᱜᱮᱭᱟ ᱜᱟᱛᱮ ᱜᱤᱫᱟᱹᱨ ᱥᱟᱶ ᱠᱤᱝᱵᱟ ᱡᱟᱦᱟᱸᱭ ᱥᱟᱸᱜ ᱜᱮᱵᱚᱱ ᱧᱮᱞᱟ, ᱛᱚ ᱚᱝᱠᱟᱱᱟᱜ ᱢᱤᱫᱴᱟᱝ ᱧᱮᱞ ᱞᱮᱠᱷᱟᱱ ᱠᱷᱟᱨᱟᱯ ᱧᱚᱜ ᱵᱩᱡᱷᱟᱹᱜ ᱠᱟᱱᱟ᱾
ᱮᱴᱟᱜ ᱦᱮᱸᱥᱮ ᱚᱝᱠᱟᱱᱟᱜ ᱛᱤᱱᱟᱹᱜ ᱵᱷᱤᱰᱳ ᱵᱮᱱ ᱧᱟᱢᱟ? ᱧᱟᱢ ᱜᱮ ᱵᱟᱝ ᱵᱮᱱ ᱧᱟᱢᱟ ᱞᱮᱠᱷᱟ ᱨᱮ᱾ ᱦᱮᱸᱥᱮ ᱟᱵᱚᱣᱟᱜ ᱡᱟᱦᱟᱸ ᱦᱤᱥᱟᱹᱵ ᱛᱮ ᱵᱟᱹᱲᱤᱡ ᱫᱤᱠ ᱨᱮᱱᱟᱜ ᱟᱨᱠᱤ ᱤᱭᱟᱹᱜ ᱠᱟᱱᱟ, ᱥᱚᱫᱚᱨᱚᱜ ᱠᱟᱱᱟᱢ᱾ ᱡᱟᱹᱛᱤ ᱫᱚ ᱧᱟᱢ ᱜᱮ ᱵᱟᱝ ᱵᱮᱱ ᱧᱟᱢᱟ, ᱥᱮ ᱚᱝᱠᱟᱱᱟᱜ ᱫᱚ ᱯᱳᱥᱴ ᱜᱮ ᱵᱟᱝ ᱠᱚ ᱯᱳᱥᱴ-ᱟ ᱩᱝᱠᱩ ᱫᱚ ᱫᱟᱱᱟᱝ ᱨᱮᱱᱟᱜ ᱠᱚ ᱪᱮᱥᱴᱟᱭ-ᱟ, ᱟᱨ ᱟᱵᱚ ᱫᱚ ᱯᱟᱥᱱᱟᱣ ᱨᱮᱱᱟᱜ ᱵᱚᱱ ᱪᱮᱥᱴᱟᱭ-ᱟ᱾ ᱱᱚᱜᱚᱱᱟ ᱢᱮᱫᱴᱮᱱ ᱟᱹᱰᱤ ᱵᱟᱹᱲᱤᱡ ᱫᱤᱠ ᱟᱨᱠᱤ ᱮᱯᱷᱮᱠᱴ ᱢᱤᱫᱴᱟᱱ ᱟᱵᱚ ᱥᱟᱶᱛᱟᱨ ᱨᱮ ᱮᱯᱷᱮᱠᱴ ᱯᱟᱲᱟᱜ ᱠᱟᱱᱟ ᱟᱹᱰᱤ ᱢᱟᱨᱟᱝ᱾ ᱦᱩᱸ᱾
ᱦᱮᱸ ᱱᱚᱜᱼᱚᱭ ᱱᱟᱜ ᱵᱤᱱ ᱧᱮᱞ ᱞᱮᱠᱷᱟᱱ ᱱᱚᱜ-ᱚᱭ ᱟᱵᱚᱣᱟᱜ ᱥᱟᱶᱛᱟ ᱨᱮᱱᱟᱜ ᱠᱤᱪᱷᱩ ᱢᱟᱱᱮ ᱠᱤᱪᱷᱩ ᱠᱤᱪᱷᱩ ᱡᱤᱱᱤᱥ ᱠᱚ ᱢᱮᱱᱟᱜ ᱛᱟᱵᱚᱱᱟ ᱦᱮᱸ ᱠᱤᱪᱷᱩ ᱠᱤᱪᱷᱩ ᱡᱤᱱᱤᱥ ᱠᱚ ᱟᱵᱚᱣᱟᱜ ᱥᱟᱶᱛᱟ ᱨᱮ ᱟᱹᱰᱤ ᱜᱟᱱ ᱜᱮ ᱢᱮᱱᱟᱜᱼᱟ᱾ ᱛᱚ ᱚᱱᱟ ᱠᱚᱫᱚ ᱱᱟᱦᱟᱜ ᱱᱚᱜᱼᱚᱭ ᱥᱳᱥᱟᱞ ᱢᱤᱰᱤᱭᱟ ᱠᱚᱨᱮ ᱫᱚ ᱚᱱᱟ ᱠᱚ ᱫᱮᱠᱷᱟᱣ ᱫᱚ ᱱᱟᱜ ᱵᱟᱝ ᱞᱟᱹᱠᱛᱤ ᱠᱟᱱᱟ᱾ ᱠᱤᱱᱛᱩ ᱠᱤᱪᱷᱩ ᱠᱤᱪᱷᱩ ᱤᱭᱩᱴᱩᱵᱟᱨ ᱠᱚ ᱥᱮ ᱡᱟᱦᱟᱸ ᱠᱚ ᱧᱮᱞ ᱦᱩᱭ ᱠᱟᱱᱟ ᱡᱟᱦᱟᱸ ᱠᱚ ᱵᱷᱤᱰᱤᱭᱳ ᱠᱚ ᱵᱮᱱᱟᱣᱟ ᱛᱚ ᱚᱱᱟ ᱠᱚᱦᱚᱸ ᱠᱚ ᱠᱮᱢᱨᱟ ᱛᱮᱠᱚ ᱟᱲᱟᱜ ᱛᱟᱵᱚᱱᱟ, ᱡᱮ ᱚᱱᱟ ᱠᱚᱫᱚ ᱦᱟᱸᱜ
ᱦᱩᱸ ᱦᱩᱸ᱾
ᱵᱟᱝ ᱟᱲᱟᱜ ᱞᱟᱹᱠᱛᱤ ᱠᱟᱱᱟ ᱚᱱᱠᱟᱱᱟᱜ ᱡᱤᱱᱤᱥ ᱠᱚᱫᱚ ᱦᱮᱸ ᱡᱮᱢᱚᱱᱼᱼ
ᱦᱩᱸ ᱦᱩᱸ
ᱩᱸ ᱥᱟᱶᱛᱟ ᱨᱮᱫᱚ ᱢᱮᱱᱟᱜ ᱟᱠᱟᱫ ᱡᱮᱢᱚᱱ ᱪᱮᱠᱟ ᱠᱚ ᱪᱟᱹᱣᱰᱟᱹᱞ ᱠᱚᱣᱟ ᱚᱱᱟ ᱠᱚ ᱟᱹᱰᱤ ᱟᱭᱢᱟ ᱢᱮᱱᱟᱜ ᱛᱟᱵᱚᱱᱟ᱾ ᱦᱮᱸ᱾
ᱦᱩᱸ ᱦᱩᱸ᱾
ᱛᱚ ᱚᱱᱟ ᱠᱚᱫᱚ ᱧᱮᱞᱢᱮ, ᱟᱠᱚ ᱮᱱᱴᱟᱨᱴᱮᱱᱢᱮᱱᱴ ᱞᱟᱹᱜᱤᱫ ᱠᱷᱟᱹᱞᱤ ᱠᱚ ᱠᱮᱢᱮᱨᱟᱭᱮ ᱫᱟ ᱟᱨ ᱠᱚ ᱯᱳᱥᱴ ᱫᱟ᱾ ᱱᱚᱣᱟ ᱫᱚ ᱚᱱᱠᱟ ᱞᱟᱹᱠᱛᱤ ᱫᱚ ᱱᱟᱦᱟᱜᱽ ᱵᱟᱝ ᱠᱟᱱᱟ ᱜᱚᱝᱠᱮ᱾
ᱦᱩᱸ ᱦᱩᱸ᱾
ᱦᱮᱸ ᱱᱚᱣᱟ ᱤᱫᱤ ᱠᱟᱛᱮᱫ ᱟᱵᱤᱱ ᱪᱮᱫ ᱵᱤᱱ ᱞᱟᱹᱭᱟ?
ᱢᱟᱱᱮ, ᱢᱤᱫᱴᱮᱱ ᱵᱟᱹᱲᱤᱡ ᱫᱤᱠᱟᱨᱠᱤ ᱧᱮᱞ ᱧᱟᱢᱚᱜ ᱠᱟᱱᱟ ᱟᱵᱚ ᱥᱟᱶᱛᱟ ᱨᱮ ᱡᱟᱦᱟᱸ ᱧᱮᱞ ᱦᱩᱭᱩᱜ ᱠᱟᱱᱟ ᱟᱹᱰᱤ ᱡᱟᱹᱥᱛᱤ᱾
ᱦᱮᱸ ᱦᱮᱸ ᱴᱷᱤᱠ᱾
ᱦᱮᱸ᱾ ᱴᱷᱤᱠ ᱜᱮᱭᱟ ᱜᱚᱝᱠᱮ ᱛᱟᱦᱞᱮ ᱚᱠᱛᱚ ᱢᱟ ᱦᱩᱭᱮᱱ᱾
ᱟᱪᱪᱷᱟ ᱟᱪᱪᱷᱟ ᱜᱚᱝᱠᱮ ᱴᱷᱤᱠ ᱜᱮᱭᱟ ᱱᱟᱯᱟᱭ ᱜᱮ ᱡᱚᱦᱟᱸᱨ ᱜᱮ᱾ ᱦᱮᱸ ᱦᱮᱸ ᱥᱟᱹᱜᱩᱱ ᱛᱤᱠᱤᱱ᱾